ᱦᱮᱸ ᱟᱸᱡᱚ
ᱩᱸ
ᱠᱚᱢ ᱪᱤᱠᱟᱹᱭᱫᱟ?
ᱪᱮᱜ ᱦᱚᱸ ᱵᱟᱝ ᱦᱚᱸᱜᱼᱚᱭ ᱫᱩᱲᱩᱵ ᱵᱟᱲᱟ ᱦᱩᱭ ᱠᱟᱱᱟ᱾
ᱚ ᱟᱪᱪᱷᱟ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟᱭ ᱜᱤᱭᱟᱹᱧ᱾ ᱟᱢ ᱪᱮᱜᱠᱟ ᱢᱮᱱᱟᱜ ᱢᱮᱭᱟ?
ᱤᱧ ᱦᱚᱸ ᱱᱟᱯᱟᱭ ᱵᱟᱲᱟ ᱜᱮ ᱢᱤᱱᱟᱹᱧᱟ ᱱᱤᱛᱚᱜ ᱫᱚ ᱟᱯᱟᱛᱚᱛᱚ᱾
ᱚᱣᱟᱜ ᱦᱚᱲ ᱪᱮᱜᱠᱟ ᱢᱮᱱᱟᱜ ᱠᱚᱣᱟ?
ᱚᱲᱟᱜ ᱦᱚᱲ ᱦᱚᱸ ᱵᱷᱟᱜᱮ ᱜᱮ ᱢᱮᱱᱟᱜ ᱠᱚᱣᱟ᱾ ᱟᱯᱮ ᱨᱮᱱ ᱫᱚ?
ᱟᱞᱮᱨᱮᱱ ᱦᱚᱸ ᱵᱷᱟᱜᱤ ᱜᱮ ᱢᱮᱱᱟᱜ ᱠᱚᱣᱟ ᱢᱚᱴᱟ ᱢᱩᱴᱤ᱾
ᱚ ᱟᱪᱪᱷᱟ ᱦᱚᱸᱜᱼᱚᱭ ᱛᱚ ᱟᱥᱟᱲ ᱵᱚᱸᱜᱟ ᱪᱟᱞᱟᱜ ᱠᱟᱱᱟ ᱵᱟᱝ ᱥᱮ᱾
ᱦᱮᱸ
ᱟᱥᱟᱲ ᱵᱚᱸᱜᱟ ᱫᱟᱜ ᱫᱤᱱ᱾
ᱦᱩᱸ
ᱟᱨ ᱱᱚᱛᱮ ᱵᱟᱯᱞᱟ ᱫᱤᱱ ᱦᱚᱸ ᱪᱟᱞᱟᱜ ᱠᱟᱱᱟ᱾ ᱢᱟᱜᱽ ᱯᱷᱟᱹᱜᱩᱱ ᱪᱟᱹᱛ ᱵᱟᱹᱭᱥᱟᱹᱠᱷ ᱡᱷᱮᱸᱴ ᱟᱥᱟᱲ
ᱦᱮᱸ ᱟᱥᱟ ᱦᱮᱸ ᱦᱚᱸᱜᱼᱚᱭ ᱫᱚᱢᱮ ᱠᱚ ᱵᱟᱯᱞᱟᱜ ᱠᱟᱱᱟ ᱞᱚᱜᱽᱱᱚ ᱢᱮᱱᱟᱜᱼᱟ ᱥᱮ ᱫᱚᱢᱮ ᱠᱚ ᱵᱟᱯᱞᱟᱜ ᱠᱚ ᱢᱟᱱᱮ ᱛᱚ ᱟᱥᱟᱲ ᱵᱚᱸᱜᱟ ᱦᱚᱸ ᱩᱸ
ᱟᱪᱪᱷᱟ ᱟᱯᱮᱥᱮᱜ ᱫᱚ ᱟᱯᱮᱥᱮᱜ ᱦᱚᱸᱛᱚ ᱵᱟᱯᱞᱟ ᱫᱚ ᱦᱩᱭᱩᱜ ᱜᱮᱭᱟ ᱪᱮᱜ ᱞᱮᱠᱟ?
ᱟᱞᱮᱥᱮᱜ ᱫᱚ ᱛᱷᱚᱲᱟ ᱡᱩᱫᱟᱹ ᱜᱮ ᱵᱟᱯᱞᱟ ᱦᱩᱭᱩᱜ ᱜᱮ ᱛᱟᱞᱮᱭᱟ ᱟᱞᱮᱥᱮᱜ ᱱᱚᱛᱮ ᱫᱚ᱾
ᱚ
ᱢᱟᱱᱮ ᱪᱮᱜᱠᱟ ᱱᱚᱛᱮ ᱫᱚ ᱡᱟᱦᱟᱸᱭ ᱛᱳᱢᱟᱨ ᱠᱚᱲᱟ ᱜᱤᱫᱽᱨᱟᱹ ᱵᱟᱯᱞᱟ ᱦᱩᱭᱩᱜ ᱜᱮᱭᱟ ᱡᱚᱠᱷᱚᱭ ᱡᱚᱠᱷᱚᱱ ᱠᱚᱲᱟ ᱜᱤᱫᱽᱨᱟᱹ ᱵᱟᱹᱦᱩ ᱠᱚ ᱟᱹᱜᱩ ᱣᱟᱭᱟ
ᱦᱮᱸ
ᱯᱷᱟᱥᱴᱮ ᱧᱮᱞ ᱧᱮᱯᱮᱞ ᱡᱚᱠᱷᱚᱱ ᱦᱳᱭᱳ ᱜᱮᱭᱟ᱾
ᱦᱮᱸ
ᱧᱮᱞ ᱧᱮᱯᱮᱞ ᱡᱚᱠᱷᱚᱱ ᱦᱳᱭᱳᱜ ᱜᱮᱭᱟ ᱛᱚᱠᱷᱚᱱ ᱫᱚ ᱠᱚᱲᱟ ᱜᱤᱫᱽᱨᱟᱹ ᱡᱚᱠᱷᱚᱱ ᱠᱩᱲᱤ ᱜᱤᱫᱽᱨᱟᱹ ᱚᱲᱟᱜ ᱠᱚ ᱪᱟᱞᱟᱜᱼᱟ ᱰᱟᱭᱨᱮᱠᱴ ᱠᱩᱲᱤ ᱜᱤᱫᱽᱨᱟᱹ ᱚᱲᱟᱜ ᱫᱚ ᱵᱟᱠᱚ ᱪᱟᱞᱟᱜ ᱜᱮᱭᱟ᱾
ᱦᱮᱸ
ᱢᱟᱱᱮ ᱠᱩᱲᱤ ᱜᱤᱫᱽᱨᱟᱹ ᱚᱲᱟᱜ ᱧᱮᱧᱮᱞ ᱵᱟᱯᱞᱟ ᱞᱟᱦᱟ ᱫᱚ ᱢᱟᱱᱮ ᱠᱚᱲᱟ ᱜᱤᱫᱽᱨᱟᱹ ᱚᱲᱟᱜ ᱦᱚᱲ ᱡᱟᱦᱟᱸᱭ ᱠᱚᱲᱟ ᱜᱤᱫᱽᱨᱟᱹ ᱡᱟᱦᱟᱸᱭ ᱵᱟᱯᱞᱟᱭᱮᱭᱟ ᱠᱩᱲᱤ ᱜᱤᱫᱽᱨᱟᱹᱴᱟᱜ ᱰᱟᱭᱨᱮᱠᱴ ᱩᱱᱤ ᱠᱩᱲᱤ ᱜᱤᱫᱽᱨᱟᱹ ᱚᱲᱟᱜ ᱫᱚ ᱵᱟᱭ ᱪᱟᱞᱟᱜᱼᱟ ᱟᱨᱠᱤ ᱚᱱᱟ ᱫᱚ ᱡᱟᱦᱟᱸᱭᱟᱜ ᱯᱟᱥᱮ ᱚᱲᱟᱜ ᱨᱮ ᱡᱟᱦᱟᱸᱭ ᱠᱚ ᱩᱱᱤ ᱠᱩᱲᱤ ᱜᱤᱫᱽᱨᱟᱹ ᱴᱟᱜ ᱠᱚ ᱟᱹᱜᱩᱭᱮᱭᱟ ᱠᱚ ᱚᱸᱰᱮ ᱜᱮ ᱧᱮᱞᱮᱭᱟᱭ ᱡᱩᱫᱤ ᱠᱩᱥᱤ ᱠᱟᱱᱟᱭ᱾ ᱛᱟᱦᱚᱞᱮ ᱟᱠᱚ ᱚᱲᱟᱜ ᱨᱮ ᱪᱟᱞᱟᱣ ᱠᱟᱛᱮ ᱛᱮ ᱞᱟᱹᱭᱟᱭ ᱛᱟᱨᱯᱚᱨᱮ ᱡᱚᱠᱷᱚᱱ ᱯᱩᱨᱟᱹ ᱚᱲᱟᱜ ᱦᱚᱲᱮ ᱟᱹᱜᱩ ᱠᱚᱛᱟᱭᱟ ᱟᱨᱚ ᱚᱲᱟᱜ ᱦᱚᱲ ᱡᱚᱠᱷᱚᱱ ᱟᱹᱜᱩ ᱠᱚᱛᱟᱭᱟ ᱛᱚᱠᱷᱚᱱ ᱱᱟ ᱩᱸ ᱛᱚᱠᱷᱚᱱ ᱫᱚ ᱪᱮᱫ ᱟᱡ ᱫᱚ ᱵᱟᱭ ᱦᱤᱡᱩᱜᱼᱟ᱾ ᱟᱡᱨᱮᱱ ᱚᱲᱟᱜ ᱦᱚᱲ ᱜᱮ ᱠᱳᱞ ᱠᱚᱣᱟᱭ ᱩᱱᱠᱩ ᱚᱲᱟᱜ ᱠᱚ ᱪᱟᱞᱟᱜᱼᱟ ᱛᱚᱠᱷᱚᱱ ᱫᱚ ᱠᱩᱲᱤ ᱜᱤᱫᱽᱨᱟᱹ ᱚᱲᱟᱜ
ᱚ
ᱛᱚᱠᱷᱚᱱ ᱠᱚ ᱪᱟᱞᱟᱜ ᱜᱮᱭᱟ᱾ ᱛᱟᱨᱯᱚᱨᱮ ᱛᱚ ᱢᱟ ᱡᱚᱠᱷᱚᱱ ᱛᱟᱯᱚᱨᱮ ᱡᱚᱠᱷᱚᱱ ᱦᱚᱨᱚᱜ ᱠᱚ ᱴᱷᱤᱠᱚᱜᱼᱟ ᱦᱚᱨᱚᱜ ᱠᱚ ᱛᱚᱢᱟ ᱦᱚᱨᱚᱜ ᱪᱤᱱ ᱡᱟᱦᱟᱸ ᱠᱚ ᱞᱟᱹᱭᱟ ᱾
ᱦᱮᱸ ᱾
ᱠᱩᱲᱤ ᱜᱤᱫᱽᱨᱟᱹ ᱦᱚᱨᱚᱜ ᱪᱤᱱ ᱡᱚᱠᱷᱚᱱ ᱠᱚ ᱦᱤᱡᱩᱜ ᱜᱮᱭᱟ
ᱦᱮᱸ ᱾
ᱜᱤᱫᱽᱨᱟᱹ ᱦᱚᱨᱚᱜ ᱪᱤᱱ ᱡᱚᱠᱷᱚᱱ ᱠᱚ ᱪᱟᱞᱟᱜᱼᱟ, ᱛᱚᱠᱷᱚᱱ ᱫᱚ ᱛᱳᱢᱟᱨ ᱠᱩᱲᱤ ᱦᱚᱯᱚᱱ ᱫᱚ ᱛᱚᱠᱷᱚᱱ ᱫᱚ ᱟᱞᱮ ᱥᱮᱫ ᱫᱚ ᱱᱚᱛᱮ ᱫᱚ ᱵᱟᱠᱚ ᱪᱟᱞᱟᱜ ᱜᱮᱭᱟ ᱡᱷᱚᱛᱚ ᱠᱚᱲᱟ ᱦᱚᱯᱚᱱ ᱠᱚ ᱪᱟᱞᱟᱜ ᱜᱮᱭᱟ ᱥᱩᱫᱷᱩ᱾ ᱟᱞᱮ ᱥᱮᱫ ᱱᱚᱛᱮ ᱫᱚ ᱠᱚᱲᱟ ᱦᱚᱯᱚᱱ ᱠᱚ ᱪᱟᱞᱟᱜ ᱜᱮᱭᱟ, ᱩᱱᱠᱩ ᱜᱮ ᱦᱚᱨᱚᱜ ᱪᱤᱱ ᱦᱚᱴᱚ ᱠᱟᱫᱮᱭᱟ ᱠᱚ ᱾ ᱛᱟᱨᱯᱚᱨᱮ ᱠᱚᱲᱟ ᱜᱤᱫᱽᱨᱟᱹ ᱡᱚᱠᱷᱚᱱ ᱚᱲᱟᱜ ᱠᱚ ᱦᱤᱡᱩᱜᱼᱟ ᱠᱚᱲᱟ ᱜᱤᱫᱽᱨᱟᱹ ᱚᱲᱟᱜ ᱦᱚᱸ ᱡᱚᱠᱷᱚᱱ ᱠᱚ ᱦᱤᱡᱩᱜᱼᱟ ᱛᱚᱠᱷᱚᱱᱳ ᱠᱩᱲᱤ ᱦᱚᱯᱚᱱ ᱫᱚ ᱵᱟᱠᱚ ᱦᱤᱡᱩᱜᱼᱟ, ᱠᱚᱲᱟ ᱦᱚᱯᱚᱱ ᱜᱮᱠᱚ ᱦᱤᱡᱩᱜᱼᱟ ᱾ ᱱᱤᱭᱟᱹ ᱠᱚ ᱠᱚ ᱟᱹᱜᱩ ᱴᱚᱠᱟᱭᱟ ᱦᱚᱨᱚᱜᱪᱤᱱ ᱴᱚᱠᱟᱭᱟᱠᱚ᱾ ᱛᱟᱯᱚᱨᱮ ᱵᱟᱯᱞᱟ ᱥᱩᱢᱟᱹᱭ ᱫᱚ ᱵᱟᱯᱞᱟ ᱛᱳᱢᱟᱨ ᱟᱞᱮᱥᱮᱫ ᱫᱚ ᱫᱟᱜ ᱵᱟᱯᱞᱟ ᱢᱮᱱᱟᱜᱼᱟ᱾ ᱟᱜᱮ ᱠᱚ ᱫᱟᱜ ᱵᱟᱯᱞᱟ ᱵᱟᱯᱞᱟᱭᱟ ᱢᱤᱫ ᱫᱟᱜ ᱵᱟᱯᱞᱟᱭᱟᱠᱚ ᱡᱟᱦᱟᱸᱭ ᱛᱳᱢᱟᱨ ᱠᱚᱲᱟ ᱜᱤᱫᱽᱨᱟᱹ ᱨᱮᱱ ᱜᱚᱜᱚ, ᱟᱡ ᱠᱟᱹᱠᱤ, ᱟᱨ ᱛᱟᱯᱚᱨᱮ ᱡᱩᱫᱤ ᱟᱡ ᱠᱟᱹᱠᱤ ᱢᱟᱱᱮ ᱟᱡ ᱪᱟᱠᱮ ᱵᱚᱞᱮ ᱦᱚᱯᱚᱱ ᱜᱚ ᱢᱟᱨᱟᱝ ᱜᱚ, ᱩᱱᱠᱩ ᱡᱩᱫᱤ ᱠᱚ ᱛᱟᱦᱮᱱᱟ ᱵᱷᱟᱜᱤ ᱠᱟᱛᱷᱟ ᱵᱟᱠᱷᱟᱡ ᱫᱚ ᱠᱟᱠᱤ ᱛᱮᱦᱚᱸ ᱠᱚ ᱪᱟᱹᱞᱩᱭ ᱜᱮᱭᱟ ᱠᱟᱹᱠᱤ ᱛᱮᱦᱚᱸ ᱾
ᱦᱮᱸ ᱾
ᱟᱜᱮ ᱫᱟᱜ ᱵᱟᱯᱞᱟ ᱦᱩᱭᱩᱜ ᱜᱮᱭᱟ, ᱛᱟᱨᱯᱚᱨᱮ ᱩᱱᱤ ᱠᱚᱲᱟ ᱜᱤᱫᱽᱨᱟᱹ ᱴᱟᱜ ᱵᱟᱯᱞᱟᱜ ᱮ ᱪᱟᱞᱟᱜ ᱜᱮᱭᱟ ᱾
ᱚ
ᱫᱟᱜ ᱵᱟᱯᱞᱟ ᱦᱩᱭᱩᱜ ᱜᱮᱭᱟ, ᱫᱟᱜ ᱢᱟᱱᱮ ᱯᱩᱠᱷᱨᱤ ᱜᱷᱟᱴ ᱠᱚ ᱪᱟᱞᱟᱜ ᱜᱮᱭᱟ ᱫᱟᱜ ᱵᱟᱯᱞᱟᱭᱟᱠᱚ ᱾ ᱛᱟᱯᱚᱨᱮ ᱛᱳᱢᱟᱨ ᱡᱚᱠᱷᱚᱱ ᱵᱟᱯᱞᱟᱜ ᱮ ᱪᱟᱞᱟᱜ ᱜᱮᱭᱟ, ᱵᱟᱯᱞᱟ ᱵᱟᱯᱞᱟ ᱪᱟᱞᱟᱣ ᱯᱚᱨᱮ ᱦᱟᱸᱰᱮ ᱟᱞᱮ ᱥᱮᱫ ᱫᱚ ᱢᱟᱱᱮ ᱪᱮᱫᱠᱟ ᱚᱲᱟᱜ ᱚᱲᱟᱜ ᱪᱷᱟᱢᱰᱟ ᱞᱟᱛᱟᱨ ᱨᱮᱫᱚ ᱥᱤᱸᱫᱽᱨᱟᱹᱫᱟᱱ ᱵᱟᱝ ᱦᱩᱭᱩᱜ ᱜᱮᱭᱟ᱾ ᱠᱩᱞᱦᱤ ᱨᱮ
ᱦᱮᱸ ᱾
ᱛᱳᱢᱟᱨ ᱥᱤᱸᱫᱽᱨᱟᱹ ᱫᱟᱱ ᱦᱩᱭᱩᱜ ᱜᱮᱭᱟ ᱾ ᱠᱩᱞᱦᱤ ᱨᱮ ᱛᱳᱢᱟᱨ ᱪᱷᱟᱢᱰᱟ ᱠᱩᱞᱦᱤᱨᱮ ᱯᱩᱨᱟᱹ ᱟᱛᱳ ᱦᱚᱲ ᱛᱟᱞᱟᱨᱮ ᱡᱷᱚᱛᱚ ᱛᱟᱦᱮᱱᱟ, ᱪᱷᱟᱢᱰᱟ ᱞᱟᱛᱟᱨ ᱨᱮᱫᱚ ᱵᱟᱝ ᱦᱩᱭᱩᱜ ᱜᱮᱭᱟ ᱚᱸᱰᱮ ᱜᱮ ᱥᱤᱸᱝᱨᱟᱹᱫᱟᱱ ᱦᱩᱭᱩᱜ ᱜᱮᱭᱟ ᱾ ᱟᱨ ᱢᱮᱲᱦᱮᱫ ᱥᱟᱠᱟᱢ ᱫᱚ ᱟᱞᱮ ᱫᱚ ᱚᱸᱰᱮ ᱫᱚ ᱵᱟᱞᱮ ᱵᱟᱞᱮ ᱦᱚᱨᱚᱜ ᱟᱠᱚᱣᱟ ᱾
ᱚ ᱾
ᱚᱲᱟᱜ ᱨᱮ ᱦᱮᱡ ᱠᱟᱛᱮ ᱡᱮᱢᱚᱱ ᱡᱚᱠᱷᱚᱱ ᱠᱚ ᱟᱹᱜᱩᱭᱮᱭᱟ ᱵᱟᱹᱦᱩ, ᱛᱚᱠᱷᱚᱱ ᱜᱚᱴᱟ ᱟᱛᱳ ᱯᱩᱨᱟᱹ ᱯᱨᱚᱛᱷᱚᱢ ᱟᱛᱳ ᱠᱷᱚᱱᱟᱜ ᱯᱩᱨᱟᱹ ᱜᱩᱲ ᱛᱮ ᱜᱩᱲ ᱟᱡ ᱜᱩᱲ ᱟᱨ ᱜᱩᱲ ᱛᱮ ᱞᱟᱹᱰᱩ ᱛᱮ ᱡᱚᱱ ᱠᱚ ᱟᱡ ᱠᱚᱣᱟ ᱟᱨᱠᱤ ᱞᱟᱦᱟ ᱛᱮᱫᱚ ᱜᱩᱲ ᱠᱚ ᱚᱡᱚ ᱠᱚᱣᱟ ᱥᱮ ᱱᱮᱛᱟᱨ ᱫᱚ ᱞᱟᱹᱰᱩ ᱠᱚ ᱟᱡᱚ ᱟᱠᱚᱣᱟ ᱾ ᱜᱚᱴᱟ ᱟᱛᱳ ᱞᱟᱹᱰᱩ ᱜᱩᱲ ᱠᱚ ᱟᱡᱚ ᱟᱹᱜᱩᱣᱟᱫᱮᱭᱟ ᱟᱡᱚ ᱟᱹᱜᱩᱣᱟᱫᱮᱭᱟ ᱠᱚ ᱡᱚᱠᱷᱚᱱ ᱚᱲᱟᱜ ᱟᱠᱚ ᱠᱚ ᱚᱲᱟᱜᱼᱟ ᱡᱚᱠᱷᱚᱱ ᱵᱚᱞᱚᱱᱟ ᱛᱚᱠᱷᱚᱱ ᱢᱮᱲᱦᱮᱫ ᱥᱟᱠᱟᱢ ᱞᱮ ᱦᱚᱨᱚᱜ ᱟᱭ ᱜᱮᱭᱟ ᱾
ᱚ ᱾
ᱚᱱᱠᱟ ᱦᱩᱭᱩᱜ ᱜᱮᱭᱟ ᱵᱟᱯᱞᱟ ᱾
ᱟᱞᱮ ᱥᱮᱱᱟᱜ ᱵᱟᱯᱞᱟ ᱦᱚᱸ ᱠᱟᱹᱴᱤᱡ ᱟᱯᱮ ᱠᱷᱚᱱ ᱫᱚ ᱟᱞᱟᱫᱟ ᱧᱚᱜ ᱜᱮ ᱢᱚᱱᱮ ᱦᱩᱭᱱᱟ ᱾ ᱟᱯᱮᱭᱟᱜ ᱵᱟᱯᱞᱟ ᱦᱚᱸ ᱴᱷᱤᱠ ᱜᱮᱭᱟ, ᱟᱞᱮᱭᱟᱜ ᱫᱚ ᱡᱮᱢᱚᱱ ᱦᱚᱸᱜᱼᱚᱭ ᱯᱩᱭᱞᱟᱹ ᱧᱮᱞ ᱧᱮᱯᱮᱞ ᱦᱩᱭᱩᱜᱼᱟ ᱾ ᱧᱮᱞ ᱧᱮᱯᱮᱞ ᱦᱩᱭ ᱠᱟᱛᱮ, ᱯᱳᱭᱞᱳ ᱟᱲᱮ ᱩᱲᱮ ᱠᱚ ᱧᱮᱞ ᱧᱮᱯᱮᱞᱚᱜᱼᱟ, ᱚᱱᱟ ᱛᱟᱭᱚᱢ ᱢᱟᱺᱡᱷᱤ ᱦᱚᱨᱚᱜ ᱪᱤᱱ ᱠᱚ ᱦᱩᱭᱩᱜᱼᱟ ᱾ ᱛᱟᱨᱯᱚᱨᱮ ᱢᱟᱺᱡᱷᱤ ᱢᱚᱬᱮ ᱦᱚᱲ ᱠᱚ ᱞᱟᱹᱭ ᱟᱠᱚᱣᱟᱠᱚ, ᱫᱩᱲᱩᱵ ᱟᱠᱚ ᱛᱤᱥᱚᱜ ᱪᱮᱫ ᱪᱤᱠᱟᱹ ᱦᱩᱭᱩᱜᱼᱟ? ᱚᱱᱟᱴᱟᱜ ᱛᱤᱥᱚᱜ ᱜᱟᱱᱚᱜᱼᱟ ᱥᱮ ᱵᱟᱝ ᱜᱟᱱᱚᱜᱼᱟ ᱚᱱᱟ ᱠᱚ ᱧᱮᱞᱟ ᱯᱳᱭᱞᱳ ᱾ ᱚᱱᱟ ᱧᱮᱞ ᱯᱚᱨᱮ ᱢᱤᱫ ᱫᱤᱱᱚᱜ ᱠᱚ ᱦᱤᱡᱩᱜ ᱟᱠᱚ, ᱦᱮᱡ ᱠᱟᱛᱮᱜ ᱦᱚᱨᱚᱜ ᱪᱤᱱ ᱦᱚᱴᱚ ᱠᱟᱭᱟ ᱠᱚ ᱯᱟ. ᱭᱞᱟ. ᱣ ᱫᱚ ᱦᱩᱭᱩᱜ ᱠᱟᱱᱟ ᱠᱩᱲᱤ ᱜᱤᱫᱽᱨᱟᱹ ᱠᱚ ᱦᱚᱨᱚᱜ ᱪᱤᱱᱦ ᱦᱚᱴᱚ ᱠᱟᱭᱟ ᱚᱱᱟ ᱛᱟᱭᱚᱢ ᱠᱩᱲᱤ ᱜᱤᱫᱽᱨᱟᱹ ᱚᱲᱟᱜ ᱦᱚᱲ ᱠᱚᱲᱟ ᱜᱤᱫᱽᱨᱟᱹ ᱟᱜ ᱚᱲᱟᱜ ᱠᱚ ᱪᱟᱞᱟᱜ ᱟᱠᱚ ᱩᱱᱤ ᱠᱚ ᱦᱚᱨᱚᱜ ᱪᱤᱱᱦ ᱦᱚᱴᱚ ᱠᱟᱭᱟ ᱟᱢ ᱡᱮᱞᱮᱠᱟᱢ ᱞᱟᱹᱭ ᱠᱮᱫᱟᱢ ᱡᱮᱢ ᱤᱭᱟᱹ ᱠᱚᱲᱟ ᱦᱚᱯᱚᱱ ᱜᱮᱠᱚ ᱪᱟᱞᱟᱜ ᱟᱠᱚ ᱦᱚᱨᱚᱜ ᱪᱤᱱ ᱫᱚ ᱢᱮᱱᱠᱷᱟᱱ ᱟᱞᱮ ᱥᱮᱜ ᱫᱚ ᱠᱩᱲᱤ ᱦᱚᱯᱚᱱ ᱠᱚᱲᱟ ᱦᱚᱯᱚᱱ ᱵᱟ ᱵᱟᱱᱟᱨ ᱯᱟᱦᱟ ᱢᱟᱱᱮ ᱵᱟᱱᱟ ᱦᱚᱲ ᱠᱚ ᱪᱟᱞᱟᱣ ᱫᱟᱲᱮᱭᱟᱜᱼᱟ ᱠᱚ ᱚᱱᱟ ᱠᱚ ᱦᱳᱭᱳ ᱛᱟᱭᱚᱢ ᱯᱚᱨᱮ ᱯᱟ. ᱭᱞᱟ. ᱫᱚ ᱟᱫᱚ ᱵᱟᱯᱞᱟ ᱨᱮᱱᱟᱜ ᱛᱤᱥᱚᱜ ᱵᱟᱯᱞᱟ ᱜᱤᱨᱟᱹᱫ ᱛᱚᱞ ᱦᱩᱭᱩᱜᱼᱟ ᱚᱱᱟ ᱜᱤᱨᱟᱹ ᱛᱚᱞᱟᱠᱚ ᱚᱱᱟ ᱯᱚᱨᱮ ᱡᱚᱛᱚ ᱦᱚᱲ ᱜᱤᱨᱟᱹ ᱠᱚᱠᱚ ᱤᱫᱤ ᱴᱩ ᱟᱠᱚᱣᱟ ᱞᱟᱹᱭ ᱟᱠᱚ ᱟᱠᱚᱣᱟ ᱠᱚ ᱡᱚᱛᱚ ᱦᱚᱲ ᱠᱚ ᱠᱷᱚᱵᱚᱨ ᱟᱫ ᱠᱚᱣᱟ ᱦᱟᱺᱰᱤ ᱠᱚᱠᱚ ᱫᱚᱦᱚᱭᱟ ᱢᱟᱺᱡᱷᱤ ᱵᱟᱵᱟ ᱱᱟᱭᱠᱮ ᱠᱮ ᱵᱟᱵᱟ ᱡᱷᱚᱛᱚ ᱦᱚᱲ ᱠᱚ ᱞᱟᱹᱭ ᱟᱠᱚᱣᱟ ᱠᱚ ᱚᱱᱟ ᱛᱟᱭᱚᱢ ᱯᱟᱹᱭᱞᱟᱹ ᱫᱚ ᱦᱩᱭᱩᱜ ᱠᱟᱱᱟ ᱥᱟᱥᱟᱝ ᱡᱚᱣᱟᱱ ᱢᱟᱺᱡᱷᱤ ᱵᱟᱵᱟ ᱟᱨ ᱢᱟᱺᱡᱷᱤ ᱟᱭᱳ ᱩᱱᱠᱤᱱ ᱥᱟᱥᱟᱝ ᱥᱩᱱᱩᱢ ᱠᱚ ᱚᱡᱚᱜ ᱠᱤᱱᱟ ᱠᱚ ᱵᱟᱯᱞᱟ ᱨᱮᱫᱚ ᱵᱟᱨᱭᱟ ᱛᱤᱛᱤᱨᱮᱫ ᱠᱤᱱ ᱛᱟᱦᱮᱱᱟ ᱩᱱᱠᱤᱱ ᱫᱚ ᱥᱟᱥᱟᱝ ᱠᱤᱱ ᱨᱤᱫᱟ ᱟᱨ ᱟᱭᱳ ᱵᱟᱵᱟ ᱡᱟᱦᱟᱸᱭ ᱮᱸᱜᱟᱛ ᱟᱯᱟᱛ ᱠᱤᱱ ᱛᱤᱸᱜᱩᱱᱟ ᱩᱱᱠᱤᱱ ᱥᱟᱥᱟᱝ ᱠᱚ ᱚᱡᱚᱜ ᱟᱠᱤᱱᱟ ᱠᱤᱱᱟ ᱡᱚᱜᱽ ᱢᱺᱡᱷᱤ ᱡᱚᱜᱽ ᱦᱟ ᱡᱚᱜᱽ ᱢᱟᱺᱡᱷᱤ ᱵᱩᱰᱷᱤ ᱩᱱᱠᱤᱱ ᱵᱟᱨ ᱦᱚᱲ ᱜᱮ ᱥᱟᱥᱟᱝ, ᱥᱩᱱᱩᱢ ᱠᱚ ᱚᱡᱚᱜ ᱟᱹᱠᱤᱱᱟ ᱠᱚ ᱱᱚᱛᱮ ᱜᱚᱰᱮᱛ ᱦᱟᱲᱟᱢ ᱟᱨ ᱜᱚᱰᱮᱛ ᱵᱩᱰᱷᱤ ᱩᱱᱠᱤᱱ ᱦᱚᱸᱠᱚ ᱥᱟᱥᱟᱝ ᱥᱩᱱᱩᱢ ᱠᱚ ᱚᱡᱚᱜ ᱟᱹᱠᱤᱱᱟ ᱠᱚ᱾ ᱚᱱᱟ ᱛᱟᱭᱚᱢ ᱛᱮ ᱟᱫᱚ ᱡᱟᱦᱟᱸᱭ ᱠᱩᱲᱤ ᱜᱤᱫᱽᱨᱟᱹ ᱵᱟᱯᱞᱟ ᱦᱩᱭᱩᱜ ᱵᱟᱯᱞᱟᱭ ᱜᱚᱝ ᱮ ᱞᱟᱹᱜᱤᱫ ᱠᱚ ᱩᱱᱤ ᱠᱩᱲᱤ ᱜᱤᱫᱽᱨᱟᱹ ᱠᱩᱲᱤ ᱜᱤᱫᱽᱨᱟᱹ ᱥᱟᱞᱟᱜ ᱢᱤᱫᱴᱟᱝ ᱞᱩᱝᱛᱤ ᱛᱟᱦᱮᱱᱟᱭ ᱛᱟᱨᱯᱚᱨᱮ ᱩᱱᱠᱤᱱ ᱥᱟᱥᱟᱝ ᱥᱩᱱᱩᱢ ᱠᱚ ᱚᱥᱚᱜ ᱠᱤᱱᱟ ᱞᱩᱝᱛᱤ ᱠᱚ ᱚᱡᱚ ᱜᱮᱭᱟ ᱟᱨ ᱩᱱᱤ ᱠᱩᱲᱤ ᱜᱤᱫᱽᱨᱟᱹ ᱡᱟᱦᱟᱸᱭ ᱜᱚᱝ ᱮ ᱠᱟᱱᱟ ᱠᱚ ᱩᱱᱤ ᱠᱚ ᱚᱡᱚᱜᱮᱭᱟ ᱟᱹᱪᱩᱨᱮ ᱵᱤᱦᱩ ᱨᱮ ᱥᱮᱨᱮᱧ ᱟᱠᱚ ᱩᱰᱩᱜᱮᱭᱟᱠᱚ ᱚᱲᱟᱜ ᱯᱮ ᱫᱷᱟᱣ ᱵᱚᱞᱚᱭᱮᱭᱟᱠᱚ ᱚᱲᱟᱜ ᱩᱰᱩᱜᱮᱭᱟᱠᱚ ᱥᱟᱥᱟᱝ ᱥᱩᱱᱩᱢ ᱠᱚ ᱚᱡᱚᱜ ᱟᱭᱟ ᱠᱚ ᱤᱱᱟ. ᱛᱟᱭᱚᱢ ᱛᱮ ᱛᱳᱯᱳᱭᱟ. ᱠᱚ ᱠᱩᱲᱤ ᱜᱤᱫᱽᱨᱟᱹ ᱡᱟᱦᱟᱸᱢ ᱞᱟᱹᱭ ᱠᱮᱫᱟ ᱚᱱᱮ ᱫᱟᱜ ᱟᱨ ᱠᱤ ᱛᱳᱯᱳ ᱠᱚᱣᱟ ᱠᱚ ᱚᱱᱠᱟ ᱟᱨ ᱠᱤ ᱯᱟ. ᱭᱞᱟ. ᱢᱟᱺᱡᱷᱤ ᱡᱚᱜᱽ ᱢᱟᱺᱡᱷᱤ᱾ ᱦᱟᱲᱟᱢ ᱫᱚ ᱩᱱᱤ ᱫᱚ ᱚᱱᱟ ᱟᱸᱜᱼᱥᱟᱨ ᱛᱮ ᱵᱟᱨᱮ ᱯᱩᱱᱭᱟ ᱟᱸᱜᱥᱟᱻᱨᱮ ᱫᱚᱦᱚᱭᱟ ᱫᱷᱟᱨᱮ ᱫᱷᱟᱨᱮᱛᱮ ᱥᱩᱛᱟᱹᱢ ᱢᱮ ᱵᱮᱫᱷᱟᱣ ᱟᱜᱼᱟ ᱠᱟᱭᱨᱟ ᱫᱟᱨᱮ ᱛᱟᱦᱮᱱᱟ ᱟᱨ ᱟᱲᱜᱚᱢ ᱚᱸᱰᱮ ᱠᱩᱲᱤ ᱜᱤᱫᱽᱨᱟᱹ ᱠᱚ ᱛᱳᱯᱳ ᱭᱮᱭᱟ᱾ ᱠᱩᱲᱤ ᱜᱤᱫᱽᱨᱟᱹ ᱡᱟᱸᱣᱟ. ᱭ ᱠᱷᱮᱛᱮᱨᱮ ᱨᱮ ᱟᱨ ᱡᱩᱫᱤ ᱠᱚᱲᱟ ᱜᱤᱫᱽᱨᱟᱹ ᱦᱩᱭᱩᱜᱼᱟ ᱠᱚᱲᱟ ᱜᱤᱫᱽᱨᱟᱹ ᱦᱚᱸ ᱚᱱᱠᱟ ᱱᱤᱭᱚᱢ ᱜᱮᱠᱚ ᱠᱚᱨᱟᱣ ᱛᱟᱭᱟ ᱠᱚ ᱚᱱᱟ ᱛᱟᱭᱚᱢ ᱛᱮ ᱛᱳᱯᱳ ᱠᱟᱛᱮᱜ ᱞᱚᱠᱤᱛᱟᱹ ᱠᱚ ᱦᱩᱭᱩᱜᱼᱟ ᱞᱚᱠ ᱠᱤᱛᱟᱹ ᱡᱮᱢᱚᱱ ᱡᱟᱦᱟᱸᱭ ᱯᱮᱲᱟ ᱯᱟᱹᱲᱦᱟᱹ ᱠᱚᱠᱚ ᱦᱤᱡᱩᱜᱼᱟ, ᱟᱸᱡᱚᱢᱚᱜ ᱠᱟᱱᱟ ᱥᱮ? ᱫᱤᱧ ᱟᱸᱡᱚᱢᱚᱜ ᱠᱟᱱᱟ ᱥᱮ ᱦᱮᱞᱳ
ᱠᱟᱱᱟ